ᱠᱟᱱᱟ ᱜᱚᱝᱠᱮ᱾
ᱦᱳᱭ ᱜᱚᱝᱠᱮ ᱟᱸᱡᱚᱢᱚᱜ ᱠᱟᱱ ᱜᱮᱭᱟ ᱟᱸ ᱪᱮᱫ ᱾ ᱪᱮᱫᱠᱟ ᱢᱮᱱᱟᱜ ᱯᱮᱭᱟ ᱜᱚᱝᱠᱮ ᱛᱟᱦᱚᱞᱮ ᱦᱳᱭ ᱡᱚᱦᱟᱨ ᱜᱮ᱾ ᱟᱪᱪᱷᱟ ᱜᱚᱝᱠᱮ ᱦᱟᱸᱜ ᱟᱹᱵᱤᱱᱟᱜ ᱨᱚᱲ ᱫᱚ ᱠᱟᱹᱴᱤᱡ ᱦᱟᱸᱜ ᱠᱮᱪᱮᱫᱚᱜ ᱠᱟᱱᱟ ᱨᱚᱲ᱾ ᱱᱮᱴᱣᱟᱨᱠ ᱯᱨᱚᱵᱞᱮᱢ ᱛᱷᱚ ᱦᱚᱭᱛᱚ ᱱᱤᱛᱚᱜ ᱜᱚᱝᱠᱮ ᱨᱚᱲ ᱵᱮᱱ᱾
ᱟᱸᱡᱚᱢᱚᱜ ᱠᱟᱱᱟ᱾
ᱦᱮᱞᱳ
ᱦᱮᱸ ᱠᱟᱱᱟ ᱦᱮᱞᱳ᱾
ᱦᱳᱭ ᱱᱤᱛᱚᱜ ᱟᱸᱡᱚᱢᱚᱜ ᱠᱟᱱᱟ ᱜᱚᱝᱠᱮ ᱛᱟᱦᱚᱞᱮ ᱵᱮᱥ ᱵᱟᱲᱟ ᱜᱮ᱾
ᱦᱮᱸ ᱵᱮᱥ ᱵᱟᱲᱟ ᱜᱮ ᱮᱠᱷᱚᱱ ᱫᱚ ᱟᱯᱮ ᱜᱮ ᱪᱮᱫᱠᱟ ᱜᱚᱝᱠᱮ᱾
ᱦᱳᱭ ᱴᱷᱤᱠ ᱟᱞᱮ ᱦᱚᱸ ᱱᱟᱯᱟᱭ ᱜᱮᱭᱟᱞᱮ ᱟᱨ
ᱦᱚᱸ ᱟᱪᱪᱷᱟ ᱟᱪᱪᱷᱟ ᱛᱟᱦᱞᱮ ᱜᱚᱝᱠᱮ ᱠᱟᱹᱢᱤ ᱠᱚ ᱪᱮᱫ ᱠᱚ ᱦᱩᱭᱩᱜ ᱠᱟᱱᱟ᱾
ᱦᱩᱸ ᱠᱟᱹᱢᱤ ᱠᱚᱫᱚ ᱜᱚᱝᱠᱮ ᱦᱟᱸᱜ ᱚᱲᱟᱜ ᱠᱚᱨᱮ ᱜᱮ। ᱦᱮᱸ ᱫᱟᱜ ᱡᱟᱹᱲᱤ ᱜᱮ ᱦᱟᱸᱜ ᱴᱷᱤᱠ ᱢᱚᱛᱚ ᱵᱟᱭ ᱫᱟᱜ ᱡᱟᱹᱲᱤᱭᱟ ᱞᱮ ᱠᱟᱱᱟᱭ। ᱡᱟ ᱠᱟᱨᱚᱱ ᱼᱼ ᱪᱟᱥ ᱵᱟᱥ ᱠᱚᱜᱮ ᱦᱟᱸᱜ ᱟᱫᱚ ᱵᱟᱝ ᱦᱩᱭ ᱜᱚᱫᱚᱜ ᱠᱟᱱᱟ।
ᱦᱩᱸᱻ ᱟᱪᱪᱷᱟ ᱟᱞᱮ ᱥᱮᱫ ᱦᱚᱸ ᱚᱱᱠᱟ ᱚᱱᱠᱟ ᱜᱮ ᱵᱟᱭ ᱫᱟᱜ ᱡᱟᱹᱲᱤ ᱠᱟᱫᱟ ᱟᱨᱠᱤ ᱦᱮᱸ ᱥᱮ। ᱛᱚᱞᱟ ᱠᱚᱢᱟ ᱟᱹᱰᱤ ᱞᱟᱦᱟ ᱨᱮᱞᱮ ᱜᱤᱲᱤ ᱠᱟᱜ, ᱛᱟᱦᱟᱞᱮ ᱚᱱᱟ ᱠᱚᱢᱟ ᱦᱟᱲᱟᱢ ᱼᱼ ᱛᱟᱨᱮ ᱦᱤᱡᱩᱜ ᱠᱟᱱᱟ। ᱦᱮᱸ ᱟᱨᱠᱤ ᱦᱟᱲᱟᱢ ᱦᱟᱲᱟᱢ ᱟᱨᱠᱤ ᱚᱱᱠᱟ ᱚᱱᱟ ᱦᱩᱭ ᱦᱤᱡᱩᱜ ᱠᱟᱱᱟ ᱟᱨᱠᱤ। ᱚᱱᱟ ᱨᱚᱦᱚᱭ ᱨᱚᱦᱚᱭ ᱨᱮᱱᱟᱜ ᱟᱨᱠᱤ, ᱴᱟᱭᱤᱢ ᱠᱟᱹᱴᱤᱡ ᱯᱟᱨᱚᱢ ᱦᱤᱡᱩᱜ ᱠᱟᱱᱟ। ᱢᱟᱱᱮ ᱚᱱᱟ ᱠᱚ ᱦᱩᱭᱩᱜᱼᱟ। ᱦᱳᱭ ᱚᱱᱟ ᱠᱚ ᱢᱟᱱᱮ ᱱᱤᱛ ᱠᱚᱛᱮ ᱨᱚᱦᱚᱭ ᱞᱮᱠᱷᱟᱱ ᱫᱚ, ᱠᱷᱩᱵᱮ ᱟᱨᱠᱤ ᱵᱷᱟᱞᱤ ᱼᱼ ᱠᱚᱜᱼᱟ ᱠᱟᱹᱴᱤᱡ।
ᱦᱳᱭ ᱜᱚᱝᱠᱮ ᱟᱫᱚ ᱦᱟᱸᱜ ᱦᱚᱸᱜᱼᱚᱭ ᱡᱮ ᱦᱟᱸᱜ ᱴᱟᱭᱤᱢ ᱠᱚᱦᱚᱸ ᱛᱚ ᱦᱩᱭᱱᱟ, ᱱᱤᱛ ᱛᱮ ᱟᱠᱷᱟᱱ ᱧᱮᱞᱚᱜ ᱼᱼ ᱠᱟᱱ ᱛᱟᱦᱮᱱᱟ, ᱟᱹᱰᱤᱴᱟᱜ ᱠᱚ ᱨᱚᱦᱚᱭᱮᱫ ᱛᱟᱦᱮᱱᱟ।
ᱦᱩᱸ ᱦᱩᱸ।
ᱟᱫᱚ ᱦᱟᱸᱜ ᱫᱟᱜ ᱡᱟᱹᱲᱤ ᱜᱮ ᱴᱷᱤᱠ ᱢᱚᱛᱚ ᱵᱟᱭ ᱫᱟᱜ ᱮᱫᱟᱭ। ᱡᱮᱢᱚᱱ ᱜᱚᱝᱠᱮ ᱵᱮᱱ ᱞᱟᱹᱭ ᱼᱼ ᱠᱮᱫᱼᱟ ᱡᱮ ᱛᱚᱞᱟ ᱠᱚ ᱦᱟᱸᱜ ᱞᱟᱹᱴᱩ ᱠᱟᱱᱟ ᱚᱱᱠᱟ ᱜᱮ ᱦᱟᱸᱜ ᱼᱼ ᱟᱞᱮᱭᱟᱜ ᱦᱚᱸ ᱚᱱᱠᱟ ᱜᱮ ᱦᱮᱸ।
ᱩᱸ ᱦᱩᱸ। ᱚᱱᱟ ᱜᱮ ᱟᱨᱠᱤ ᱪᱤᱠᱟᱹᱭᱟ ᱛᱟᱭᱚᱢ ᱛᱮ ᱚᱱᱠᱟ ᱦᱮᱸ ᱥᱮᱨᱢᱟ ᱦᱚᱸ ᱼᱼ ᱫᱟᱜ ᱡᱟᱹᱲᱤᱭ ᱟᱵᱚᱱ ᱠᱟᱱᱟ। ᱟᱨ ᱛᱮᱦᱮᱧ ᱢᱟ ᱥᱮᱛᱟᱜ ᱠᱷᱚᱱᱟᱜ ᱜᱮ ᱨᱤᱢᱤᱞ ᱫᱚᱭ ᱨᱤᱢᱤᱞ ᱟᱠᱟᱫ ᱛᱟᱦᱮᱸᱜᱼᱟ। ᱦᱮᱸ ᱥᱮ?
ᱟᱪᱪᱷᱟ।
ᱜᱚᱢᱠᱮ ᱫᱟᱜ ᱫᱚ ᱠᱤᱱᱛᱩ ᱵᱟᱭ ᱡᱟᱹᱲᱤ ᱠᱟᱫᱟ ᱦᱮᱸᱥᱮ᱾
ᱟᱻ
ᱟᱯᱟᱥᱮᱫ ᱜᱚᱝᱠᱮ ᱛᱟᱦᱟᱞᱮ ᱛᱮᱦᱮᱧ ᱱᱤᱛᱚᱜ ᱟᱵᱚᱦᱟᱣᱟ ᱪᱮᱫ ᱞᱮᱠᱟ ᱢᱮᱱᱟᱜᱼᱟ?
ᱦᱳᱭ ᱜᱚᱝᱠᱮ, ᱟᱫᱚ ᱟᱞᱮ ᱥᱮᱫ ᱦᱚᱸ ᱛᱤᱦᱤᱱ ᱫᱚ ᱦᱟᱸᱜ ᱼᱼ
ᱟᱵᱚᱦᱣᱟ ᱫᱚ ᱦᱟᱸᱜ ᱫᱚ ᱚᱱᱠᱟᱜᱮ ᱢᱮᱱᱟᱜᱼᱟ ᱟᱨᱠᱤ ᱨᱤᱢᱤᱞ ᱨᱤᱢᱤᱞ ᱜᱮ। ᱟᱫᱚ ᱫᱟᱜ ᱜᱮ ᱦᱟᱸᱜ ᱵᱟᱭ ᱫᱟᱜ ᱮᱫᱟᱭ।
ᱚᱻ ᱟᱪᱪᱷᱟ ᱟᱪᱪᱷᱟ।
ᱨᱤᱢᱤᱞ ᱫᱟᱭ, ᱯᱷᱷᱟᱠ ᱫᱟᱭ ᱟᱨ ᱦᱚᱸ ᱥᱤᱛᱩᱝ ᱫᱟᱭ ᱟᱨᱠᱤ।
ᱦᱳᱭ ᱦᱳᱭ ᱚᱱᱠᱟᱜᱮ, ᱦᱮᱸ ᱱᱚᱛᱮ ᱦᱚᱸ ᱚᱱᱠᱟ ᱚᱱᱠᱟᱜᱮ। ᱟᱨ ᱜᱚᱝᱠᱮ ᱛᱟᱦᱟᱞᱮ ᱠᱷᱮᱛ ᱠᱚ ᱥᱤ ᱵᱟᱲᱟ ᱦᱩᱭᱩᱜ ᱠᱟᱱᱟ ᱥᱮ ᱵᱟᱝ?
ᱵᱟᱝᱟ ᱜᱚᱝᱠᱮ। ᱥᱤ ᱫᱚ ᱦᱟᱸᱜ ᱢᱟᱲᱟᱝ ᱛᱮ ᱡᱟᱦᱟᱸ ᱯᱟᱲᱟᱜ ᱦᱩᱭ ᱠᱟᱱ ᱛᱟᱦᱮᱸᱱᱟ ᱞᱟᱦᱟ ᱨᱮᱜᱮ। ᱟᱨᱠᱤ ᱤᱱᱟᱹᱜᱮ ᱢᱮᱱᱟᱜ ᱟᱠᱟᱜᱼᱟ। ᱟᱫᱚ ᱦᱟᱸᱜ ᱥᱤ ᱫᱚ ᱱᱚᱝᱠᱟ ᱫᱚ ᱟᱞᱟᱫᱟ ᱛᱮᱫᱚ ᱵᱟᱝ ᱜᱟᱱᱚᱜ ᱠᱟᱱᱟ। ᱟᱫᱚ ᱡᱚᱠᱷᱚᱱᱮ ᱫᱟᱜ ᱜᱚᱫ ᱠᱷᱟᱡ ᱫᱚᱭ ᱼᱼ ᱮᱠᱟᱞᱛᱮ ᱦᱟᱸᱜ ᱰᱟᱭᱨᱮᱠᱴ ᱦᱟᱸᱜ ᱞᱚᱥᱚᱫ ᱠᱟᱛᱮᱜ ᱦᱟᱸᱜ ᱨᱚᱦᱚᱭ ᱜᱚᱜ ᱠᱟᱜ ᱦᱩᱭᱩᱜᱼᱟ।
ᱚᱝᱠᱟ ᱜᱮ ᱟᱞᱮ ᱥᱤ ᱠᱚᱫᱚ ᱪᱮᱫ ᱛᱮᱯᱮ ᱥᱤ ᱵᱟᱲᱟᱭ ᱜᱮᱭᱟ?
ᱦᱳᱭ ᱜᱚᱢᱠᱮ, ᱟᱫᱚ ᱢᱟᱲᱟᱝ ᱛᱮᱢᱟ ᱟᱞᱮ ᱫᱚ ᱦᱟᱸᱜ ᱼᱼ ᱠᱟᱰᱟ ᱰᱟᱝᱨᱤ ᱛᱮᱜᱮ ᱞᱮ ᱥᱤᱭᱳᱜ ᱠᱟᱱ ᱛᱟᱦᱮᱱᱟ ᱥᱤᱭᱳᱜ ᱫᱚ, ᱟᱫᱚ ᱦᱟᱸᱜ ᱟᱞᱮ ᱥᱮᱫ ᱫᱚ ᱦᱟᱸᱜ ᱠᱷᱮᱛ ᱠᱚᱦᱚᱸ ᱟᱹᱰᱤ ᱞᱟᱹᱴᱩ ᱞᱟᱹᱴᱩ ᱜᱮᱭᱟ
ᱦᱮᱸ, ᱟᱫᱚ ᱡᱟᱦᱟᱸ ᱼᱼ ᱛᱤᱨ ᱦᱟᱸᱜ ᱱᱮᱛᱟᱨ ᱫᱚ ᱦᱟᱸᱜ ᱟᱹᱰᱤᱴᱟᱜ ᱜᱮᱞᱮ, ᱮᱸᱻ ᱱᱚᱣᱟ ᱤᱭᱟᱹ ᱼᱼ ᱛᱮᱜᱮ ᱞᱮ ᱥᱤᱭᱳᱜ ᱠᱟᱱᱟ। ᱴᱨᱟᱠᱴᱟᱨ ᱛᱮᱜᱮ ᱦᱟᱸᱜ। ᱟᱨ ᱰᱟᱝᱨᱤ ᱠᱚᱦᱚᱸ ᱱᱤᱛᱚᱜ ᱫᱚᱞᱮ ᱟᱹᱠᱷᱨᱤᱧ ᱠᱟᱜ ᱠᱚᱣᱟ ᱟᱨᱠᱤ।
ᱚ, ᱛᱟᱦᱚᱞᱮ ᱜᱚᱝᱠᱮ ᱚᱠᱟᱡᱚᱦᱚᱜ ᱫᱚ ᱴᱨᱟᱠᱴᱟᱨ ᱵᱷᱚᱨᱥᱟ ᱜᱮ ᱦᱮᱸ ᱵᱟᱝ
ᱦᱩᱸ ᱦᱩᱸ, ᱜᱚᱝᱠᱮ ᱟᱯᱮ ᱜᱮ ᱪᱮᱫ ᱞᱮᱠᱟ ᱪᱮᱜ
ᱩᱸᱻ ᱜᱚᱢᱠᱮ ᱟᱞᱮᱥᱮᱫ ᱫᱚ ᱱᱚᱝᱠᱟ ᱢᱟᱱᱮ ᱰᱟᱝᱨᱤ ᱠᱟᱰᱟ ᱱᱟᱦᱮᱞ ᱛᱮᱜᱮ ᱟᱨᱠᱤ, ᱡᱟᱹᱥᱛᱤ ᱧᱚᱜ ᱦᱩᱭᱩᱜ ᱜᱮᱭᱟ ᱟᱨᱠᱤ। ᱦᱮᱸᱥᱮ
ᱦᱮᱸ ᱦᱮᱸ।
ᱟᱞᱮ ᱥᱮᱫ ᱫᱚ ᱚᱱᱠᱟᱜᱮ ᱠᱟᱹᱴᱤᱡ ᱱᱚᱣᱟ ᱠᱷᱮᱛ ᱠᱚ ᱠᱟᱹᱴᱤᱡ ᱦᱩᱰᱤᱧ ᱦᱩᱰᱤᱧ ᱧᱚᱜ ᱜᱮᱭᱟ ᱛᱚ ᱢᱟᱱᱮ ᱴᱟᱠᱴᱟᱨ ᱯᱚᱠᱼᱠᱷᱮ ᱫᱚ ᱵᱟᱝ ᱟᱨᱠᱤ। ᱵᱟᱭ ᱟᱹᱪᱩᱨ ᱞᱟᱹᱜᱤ ᱫᱚᱜᱼᱟ ᱴᱟᱭᱤᱢ ᱵᱮᱥᱤ ᱞᱟᱜᱟᱜᱼᱟ ᱚᱱᱠᱟ ᱵᱮᱯᱟᱨ ᱦᱮᱸᱥᱮ।
ᱦᱳᱭ ᱦᱳᱭ।
ᱚᱱᱟᱛᱮ ᱴᱨᱟᱠᱴᱟᱨ ᱠᱚᱫᱚ ᱡᱟᱦᱟᱸ ᱞᱟᱹᱴᱩ ᱠᱷᱮᱛ ᱚᱱᱟ ᱠᱚᱫᱚ ᱴᱟᱠᱴᱟᱨ ᱛᱮ ᱴᱨᱟᱠᱴᱟᱨ ᱢᱟ ᱦᱤᱡᱩᱜ ᱜᱮᱭᱟ ᱦᱮᱸ ᱪᱟᱥ ᱫᱤᱱ ᱫᱚ ᱴᱨᱟᱠᱴᱟᱨ ᱨᱮᱠᱚ ᱤᱛᱩᱭᱟ ᱦᱚᱦᱚ ᱟᱠᱚᱣᱟᱹᱧ ᱡᱟᱦᱟᱸᱭ ᱵᱟᱝ ᱡᱟᱦᱟᱸᱭ ᱦᱚᱲ ᱠᱚ ᱟᱹᱜᱩᱭ ᱜᱮ ᱜᱮᱭᱟ ᱦᱟᱸᱜ
ᱦᱳᱭ ᱮᱠᱫᱚᱢ ᱥᱟᱹᱨᱤ ᱜᱮ ᱜᱚᱝᱠᱮ ᱟᱫᱚ ᱦᱟᱸᱜ ᱡᱟᱦᱟᱸᱭ ᱠᱚᱣᱟᱜ ᱦᱟᱸᱜ ᱢᱮᱱᱟᱜ ᱠᱷᱟᱡ ᱫᱚ ᱦᱟᱸᱜ ᱞᱟᱹᱴᱩ ᱧᱚᱜᱼᱼ ᱩᱱᱠᱩ ᱫᱚ ᱴᱨᱟᱠᱴᱟᱨ ᱛᱮᱜᱮ।
ᱦᱳᱭ ᱦᱳᱭ ᱞᱟᱹᱴᱩ ᱠᱷᱮᱛ ᱠᱚᱫᱚ ᱟᱞᱮ ᱦᱚᱸ ᱴᱨᱟᱠᱴᱟᱨ ᱛᱮᱜᱞᱮ ᱥᱤ ᱦᱚᱪᱚᱭ ᱜᱮᱭᱟᱼᱼ ᱟᱨ ᱵᱟᱹᱠᱤ ᱚᱱᱠᱟ ᱡᱟᱦᱟᱸ ᱠᱟᱹᱴᱤᱡ ᱚᱱᱮᱚᱱᱠᱟᱱᱟᱜ ᱫᱚ ᱰᱟᱝᱨᱤ ᱠᱟᱲᱟ ᱱᱟᱦᱮᱞ ᱛᱮᱜᱮᱞᱮ ᱥᱤ ᱜᱮᱭᱟ।
ᱦᱩᱸ ᱦᱩᱸ ᱦᱩᱸ।
ᱟᱨ ᱚᱱᱠᱟ ᱟᱯᱮ ᱥᱮᱫ ᱫᱚ ᱪᱮᱫ ᱞᱮᱠᱟ ᱮᱠᱮᱱ ᱞᱟᱹᱴᱩ ᱞᱟᱹᱴᱩ ᱠᱷᱮᱛ ᱢᱮᱱᱟᱜ ᱥᱮ ᱚᱱᱠᱟ ᱠᱟᱹᱴᱤᱡ ᱟᱜ ᱦᱚᱸ ᱢᱮᱱᱟᱜ ᱜᱮᱭᱟ᱾
ᱵᱟᱝ ᱜᱚᱝᱠᱮ ᱟᱞᱮ ᱥᱮᱫ ᱫᱚ ᱦᱟᱸᱜ ᱟ ᱟᱨ ᱠᱷᱮᱛ ᱞᱟᱹᱭ ᱛᱮᱫᱚ ᱦᱟᱸᱜ ᱟᱹᱰᱤ ᱞᱟᱹᱴᱩ ᱞᱟᱹᱴᱩ ᱜᱮ ᱢᱮᱱᱟᱜᱼᱟ ᱟᱹᱰᱤ ᱞᱟᱹᱴᱩ ᱞᱟᱹᱴᱩ ᱜᱮ ᱢᱮᱱᱟᱜᱼᱟ। ᱟᱫᱚ ᱟᱫᱚᱢᱟᱜ ᱠᱷᱮᱛ ᱧᱮᱞ ᱟᱠᱟᱱᱟ ᱠᱤᱱᱪᱩ ᱵᱟᱠᱳᱞ ᱨᱮᱱ ᱠᱚᱣᱟᱜ ᱢᱤᱫᱴᱟᱝ ᱯᱷᱩᱴᱵᱚᱞ ᱜᱨᱩᱱᱰᱼᱼ ᱥᱚᱢᱟᱱ ᱦᱚᱸ ᱦᱩᱭᱩᱜ ᱜᱮᱭᱟ।
ᱚ ᱟᱪᱪᱷᱟ ᱟᱪᱪᱷᱟ, ᱢᱟᱞᱟᱹᱴᱩ ᱜᱮᱭᱟ ᱚᱱᱟᱼᱼ ᱠᱚᱫᱚ ᱢᱟᱱᱮ ᱰᱟᱝᱨᱤ ᱠᱟᱲᱟ ᱱᱟᱦᱮᱞᱛᱮ ᱥᱤ, ᱢᱟᱱᱮ ᱟᱹᱰᱤ ᱚᱠᱛᱚ ᱞᱟᱜᱟᱜᱼᱟ ᱟᱹᱰᱤ ᱜᱷᱟᱹᱲᱤᱡ।
ᱦᱳᱭ, ᱟᱫᱚ ᱦᱟᱸᱜ ᱢᱟᱲᱟᱝ ᱛᱮᱢᱟ ᱵᱟᱝ ᱛᱟᱦᱮᱸ ᱠᱟᱱ ᱴᱨᱟᱠᱴᱟᱨᱼᱼ ᱩᱱ ᱥᱚᱢᱚᱭ ᱫᱚ, ᱩᱱ ᱚᱠᱛᱚ ᱫᱚ ᱚᱱᱟ ᱠᱚᱫᱚ ᱦᱟᱸᱜ ᱟ ᱢᱤᱫᱴᱟᱝ ᱟᱠᱚ ᱵᱟᱠᱷᱳᱞ ᱨᱮᱜᱮ ᱟᱭᱢᱟ ᱠᱟᱰᱟ ᱰᱟᱹᱝᱨᱤ ᱠᱚ ᱛᱟᱦᱮᱸ ᱠᱟᱱᱟ ᱟᱨᱠᱤ। ᱡᱚᱛᱚ ᱦᱚᱲ ᱛᱮᱠᱚ ᱥᱤᱭᱟᱜ ᱠᱟᱱ ᱛᱟᱦᱮᱱᱟ, ᱟᱫᱚ ᱱᱮᱛᱟᱨ ᱢᱟ ᱦᱟᱸᱜ ᱜᱚᱝᱠᱮ ᱧᱮᱞᱚᱜ ᱜᱮᱭᱟᱼᱼ ᱵᱚᱭᱦᱟ ᱠᱚᱦᱚᱸ ᱦᱟᱹᱴᱤᱧ ᱡᱚᱱᱟᱜ ᱠᱟᱱᱟ ᱠᱚ। ᱠᱷᱮᱛ ᱦᱚᱸᱠᱚ ᱦᱟᱹᱴᱤᱧ ᱤᱫᱤᱭᱮᱫᱟ, ᱟᱫᱚ ᱚᱱᱠᱟ ᱚᱱᱠᱟᱛᱮ ᱠᱚᱢ ᱪᱟᱞᱟᱜ ᱠᱟᱱᱟ ᱟᱨᱠᱤ।
ᱠᱚᱢ ᱪᱟᱞᱟᱜ ᱠᱟᱱᱟ, ᱦᱳᱭ ᱚᱱᱟ ᱫᱚᱻ ᱮ ᱚᱱᱟ ᱫᱚ ᱦᱳᱭᱳᱜ ᱜᱮᱭᱟ ᱚᱱᱟ ᱫᱚᱦᱟᱜ ᱦᱮᱸᱥᱮ।
ᱦᱩᱸ ᱦᱩᱸ,
ᱚ ᱚᱱᱠᱟ ᱵᱮᱯᱟᱨ ᱵᱟᱝ ᱛᱟᱦᱞᱮ ᱜᱚᱝᱠᱮ, ᱟᱯᱮᱥᱮᱫ ᱫᱚ ᱚᱱᱠᱟ ᱱᱤᱛᱚ ᱟᱨᱠᱤ, ᱱᱤᱭᱟᱹ ᱥᱤᱡᱤᱱ ᱨᱮ ᱪᱮᱫ ᱠᱚᱯᱮ ᱪᱟᱥ ᱮᱫᱟ ᱟᱨᱠᱤ?
ᱦᱳᱭ ᱜᱚᱝᱠᱮ, ᱟᱫᱚ ᱦᱟᱸᱜ ᱱᱤᱭᱟᱹ ᱥᱤᱡᱤᱱ ᱢᱟ ᱥᱚᱵᱽᱡᱤ ᱠᱚᱞᱮ ᱪᱟᱥ ᱜᱮᱭᱟ, ᱡᱮᱢᱚᱱ ᱵᱟᱲᱜᱮ ᱠᱚᱨᱮ ᱯᱟᱴᱟᱲᱟᱜ ᱦᱚᱸ ᱦᱩᱭᱩᱜ ᱜᱮᱭᱟ।
ᱤᱱᱟᱹ ᱥᱟᱫᱟ ᱮᱸᱼᱼ ᱜᱷᱟᱝᱨᱟ, ᱵᱷᱤᱱᱰᱤ, ᱛᱟᱯᱚᱨ ᱠᱟᱞᱞᱟ ᱠᱚ, ᱠᱟᱛᱮ ᱥᱟᱹᱨᱩ ᱤᱱᱟᱹ ᱥᱟᱶᱛᱮ ᱢᱮᱱᱟᱜ ᱠᱟᱜᱼᱟ, ᱱᱚᱣᱟ ᱡᱚᱱᱰᱨᱟ ᱮᱢᱟᱱ ᱠᱚᱞᱮ ᱪᱟᱥ ᱜᱮᱭᱟ, ᱟᱨᱠᱤ ᱦᱟᱸᱜ ᱱᱤᱛᱚᱜ ᱟᱜ ᱫᱤᱱ ᱨᱮᱫᱚ ᱦᱟᱸᱜ᱾ ᱟᱫᱚ ᱟᱯᱮ ᱠᱚᱜᱮ, ᱱᱤᱛᱚᱜ ᱴᱟᱭᱤᱢ ᱫᱚ ᱪᱮᱫ ᱠᱚᱯᱮ ᱤᱭᱟᱹᱭᱟ?
ᱚ ᱟᱞᱮ ᱥᱮᱫ ᱫᱚ ᱟᱞᱮᱥᱮᱫ ᱫᱚ ᱡᱚᱸᱰᱨᱟ ᱞᱮ ᱨᱚᱦᱚᱭ ᱞᱮᱫᱟ ᱟᱫᱚ ᱱᱤᱛᱚᱜ ᱛᱮᱫᱚ ᱡᱚᱸᱰᱨᱟ ᱫᱚ ᱦᱩᱭᱼᱼ ᱦᱮᱸ ᱱᱤᱛᱚᱜ ᱫᱚ ᱜᱚᱫ ᱵᱟᱲᱟᱭ ᱦᱩᱭᱩᱜ ᱠᱟᱱᱟ।
ᱦᱩᱸ ᱦᱩᱸ,
ᱦᱮᱸ ᱦᱮᱸ, ᱜᱚᱫ ᱵᱟᱲᱟ ᱠᱟᱛᱮ ᱡᱚᱢ ᱵᱟᱲᱟ ᱜᱮ ᱦᱩᱭᱩᱜ ᱠᱟᱱᱟ, ᱟᱠᱷᱨᱤᱧ ᱞᱟᱹᱜᱤᱫ ᱫᱚ ᱵᱟᱝᱞᱮ ᱤᱫᱤ ᱟᱠᱟᱛ ᱛᱟᱦᱮᱸᱫ।
ᱟᱪᱪᱷᱟ।
ᱟᱨ ᱰᱷᱮᱲᱚᱥ ᱠᱚ ᱨᱚᱦᱚᱭ ᱦᱩᱭ ᱞᱮᱱᱟ, ᱠᱟᱹᱴᱤᱡ ᱞᱟᱦᱟ ᱧᱚᱜ ᱜᱮ ᱟᱨᱠᱤ, ᱛᱚ ᱚᱱᱟ ᱠᱚᱨᱮ ᱫᱚ ᱡᱚᱜ ᱠᱟᱱᱟ ᱥᱮ, ᱚᱱᱟ ᱠᱚᱜᱮ ᱠᱟᱹᱴᱤᱡ, ᱦᱟᱴ ᱵᱟᱡᱟᱨ ᱥᱮᱡ ᱤᱫᱤ ᱵᱟᱲᱟᱭ ᱦᱩᱭᱩᱜ ᱜᱮᱭᱟ ᱠᱟᱹᱴᱤᱡ, ᱢᱚᱴᱟᱢᱩᱴᱤ ᱯᱩᱱ ᱢᱚᱬᱮ ᱜᱚᱴᱟᱝ ᱠᱷᱮᱛ, ᱨᱮ ᱰᱷᱮᱸᱲᱚᱥ ᱨᱚᱦᱚᱭ ᱦᱩᱭ ᱠᱟᱱᱟ।
ᱚ ᱟᱪᱪᱷᱟ ᱟᱪᱪᱷᱟ।
ᱟᱪᱪᱷᱟ, ᱛᱟᱦᱚᱞᱮ ᱚᱱᱟ ᱠᱚᱜᱮ ᱦᱟᱴ ᱠᱚ ᱠᱟᱹᱴᱤᱡ ᱤᱫᱤ ᱵᱟᱲᱟᱭ ᱦᱩᱭᱩᱜᱼᱟ।
ᱦᱩᱸ,
ᱡᱮ ᱟᱞᱮ ᱴᱷᱮᱱ ᱫᱚ ᱚᱱᱠᱟ ᱢᱟᱡᱟᱱ ᱟᱠᱟᱱ ᱥᱮ ᱦᱟᱴ ᱦᱩᱭᱩᱜᱼᱟ ᱥᱮ,
ᱦᱮᱸ ᱦᱮᱸ,
ᱚᱱᱟ ᱠᱚᱨᱮ ᱜᱮ ᱤᱫᱤ ᱵᱟᱲᱟᱭ ᱦᱩᱭᱩᱜ ᱠᱟᱱᱟ ᱟᱨᱠᱤ,
ᱟᱪᱪᱷᱟ ᱜᱚᱝᱠᱮ ᱵᱮᱥ ᱵᱷᱟᱜᱤ ᱜᱮ, ᱟᱫᱚ ᱜᱚᱝᱠᱮ ᱟᱯᱮ ᱥᱮᱫ ᱫᱚ ᱦᱟᱸᱜ ᱱᱤᱭᱟᱹ ᱪᱷᱟᱲᱟ ᱟᱨ ᱪᱮᱫ ᱯᱮ ᱪᱟᱥ ᱜᱮᱭᱟ ᱨᱮᱫᱚ
ᱮᱻ ᱱᱤᱭᱟᱹ ᱥᱤᱛᱩᱝ ᱨᱮ ᱫᱚ ᱤᱱᱟᱹ ᱠᱚ ᱜᱮ, ᱟᱨ ᱵᱮᱸᱜᱟᱲ ᱟᱨ ᱱᱤᱭᱟᱹ ᱤᱭᱟᱹ ᱠᱟᱹᱴᱤᱡ ᱡᱷᱤᱸᱜᱟᱹ ᱠᱟᱹᱴᱤᱡ ᱨᱚᱦᱚᱭ ᱦᱩᱭ ᱟᱠᱟᱱᱟ ᱟᱨᱠᱤ ᱦᱮᱸᱥᱮ,
ᱦ
ᱡᱷᱤᱝᱜᱟᱹ ᱠᱟᱹᱴᱤᱡ ᱨᱚᱦᱚᱭ ᱦᱩᱭ ᱟᱠᱟᱱᱟ, ᱢᱟᱱᱮ ᱠᱟᱹᱴᱤᱡ ᱫᱚ ᱵᱟᱝ ᱵᱷᱟᱜᱮ ᱞᱮᱠᱟᱜᱮ ᱟᱨ ᱵᱮᱸᱜᱟᱲ ᱠᱚᱦᱚᱸ, ᱠᱟᱹᱴᱤᱡ ᱨᱚᱦᱚᱭ ᱫᱚ ᱦᱳᱭ ᱟᱠᱟᱱ ᱜᱮᱭᱟ, ᱟᱫᱚ ᱫᱟᱜ ᱠᱷᱟᱹᱛᱤᱨ ᱛᱮ ᱫᱚᱢᱮ ᱤᱭᱟᱹ ᱪᱟᱵᱟᱜ ᱠᱟᱱᱟ, ᱟᱨᱠᱤ ᱵᱮᱸᱜᱟᱲ ᱠᱚ ᱦᱮᱸᱥᱮ,
ᱦᱩᱸ ᱦᱩᱸ,
ᱟᱨ ᱢᱟᱨᱤᱪ ᱵᱟᱨᱭᱟ ᱜᱟᱱ ᱠᱷᱮᱛ ᱨᱮ ᱨᱚᱦᱚᱭ ᱦᱩᱭ ᱠᱟᱱᱟ ᱢᱟᱱᱮ ᱦᱳᱭ ᱮᱢᱚᱱᱮ ᱫᱟᱜ ᱮᱫᱟ ᱱᱚᱣᱟ ᱫᱟᱜ ᱛᱮ ᱢᱟᱱᱮ ᱪᱟᱥ ᱦᱚᱸ ᱵᱟᱝ ᱦᱩᱭᱩᱜ ᱠᱟᱱᱟ ᱟᱨ ᱚᱱᱟ ᱡᱟᱦᱟᱸ ᱛᱚ ᱚᱱᱟ ᱪᱟᱨᱡᱟ ᱦᱩᱭᱩᱜ ᱠᱟᱱᱟ ᱚᱱᱟ ᱫᱚ ᱠᱟᱹᱴᱤᱡ ᱚᱱᱮ ᱮᱠᱫᱚᱢ ᱤᱭᱟᱹ ᱪᱟᱵᱟᱜ ᱠᱟᱱᱟ ᱟᱨᱠᱤ ᱦᱮᱸᱥᱮ᱾
ᱦᱩᱸ
ᱮᱸ ᱚᱛ ᱠᱚᱨᱮ ᱠᱚᱸᱰᱮᱞ ᱪᱟᱵᱟᱜ ᱠᱟᱱᱟ ᱟᱨᱠᱤ ᱡᱟᱦᱟᱸ ᱱᱟᱣᱟ ᱱᱟᱣᱟ ᱠᱟᱹᱴᱤᱡ ᱫᱟᱨᱮ ᱟᱨᱠᱤ ᱟᱨ ᱫᱚᱢᱮ ᱟᱨᱤ ᱠᱮᱴᱮᱡᱚᱜᱼᱟ ᱚᱱᱠᱟᱱᱟᱜ᱾ ᱵᱟᱨᱮ ᱠᱚ ᱦᱮᱸ ᱥᱮ᱾
ᱦᱩᱸ᱾
ᱚᱱᱠᱟᱜ ᱠᱟᱱᱟ ᱟᱨᱠᱤ᱾
ᱦᱳᱭ ᱜᱚᱝᱠᱮ ᱟᱫᱚ ᱦᱟᱸᱜ ᱟ ᱟᱯᱮ ᱫᱚ ᱦᱟᱸᱜ ᱱᱚᱣᱟ ᱠᱚᱯᱮ ᱪᱟᱥᱮᱜ ᱜᱮᱭᱟ ᱟᱹᱰᱤ ᱵᱷᱟᱹᱜᱤ ᱟᱫᱚ ᱥᱟᱶᱛᱮ ᱯᱮ ᱵᱟᱡᱟᱨ ᱦᱚᱸᱯᱮ ᱟᱠᱷᱨᱤᱧᱮᱜ ᱜᱮᱭᱟ ᱦᱮᱸᱥᱮ
ᱦᱮᱸ ᱦᱮᱸ᱾
ᱟᱫᱚ ᱜᱚᱝᱠᱮ ᱟᱫᱚ ᱦᱟᱸᱜ ᱫᱟᱜ ᱨᱮᱱᱟᱜ ᱥᱳᱨᱥ ᱞᱮᱠᱟ ᱛᱮ ᱫᱚ ᱟᱨᱚ ᱪᱮᱜ ᱠᱚ ᱢᱮᱱᱟᱜ ᱛᱟᱯᱮᱭᱟ ᱱᱚᱝᱠᱟ ᱮᱴᱟᱜ ᱠᱚ ᱵᱟᱸᱱ ᱠᱚ?
ᱩ ᱫᱟᱜ ᱵᱚᱞᱛᱮ ᱫᱚ ᱟᱸ ᱚᱱᱟ ᱜᱟᱹᱰᱭᱟᱹ ᱦᱟ ᱞᱟᱛᱟᱨ ᱨᱮᱜᱮ ᱥᱚᱵᱡᱤ ᱠᱚᱫᱚ ᱨᱚᱦᱚᱭ ᱦᱩᱭ ᱠᱟᱱᱟ ᱦᱮᱸ ᱥᱮ ᱦᱟᱜ᱾
ᱚᱱᱟ ᱛᱮᱜᱮ ᱦᱩᱭᱩᱜ ᱠᱟᱱᱟ ᱟᱨᱮ ᱮᱴᱟᱜ ᱫᱟᱜ ᱨᱮᱱᱟᱜ ᱵᱮᱵᱚᱥᱛᱷᱟ ᱫᱚ ᱵᱟᱹᱱᱩᱜ ᱟᱠᱟᱫᱟ᱾ ᱛᱟᱦᱚᱞᱮ ᱦᱟ ᱡᱮ ᱛᱟᱦᱮᱱᱟ ᱟᱨᱠᱤ ᱫᱟᱜ
ᱦᱮᱸ ᱦᱮᱸ᱾
ᱛᱟᱨ ᱯᱚᱨ ᱟᱨᱠᱤ ᱚᱱᱠᱟ ᱫᱚ ᱦᱟᱸᱜ ᱥᱩᱵᱤᱫᱷᱟ ᱫᱚ ᱵᱟᱠᱷᱟᱱ ᱚᱱᱟ ᱥᱚᱵᱤᱫᱟ ᱛᱟᱦᱮ ᱞᱮᱠᱷᱟᱱ ᱜᱟᱝᱠᱮ ᱡᱟ ᱟᱫᱚ ᱦᱩᱲᱩ ᱠᱚᱦᱚᱸ ᱪᱟᱥ ᱦᱩᱭ ᱠᱚᱜᱼᱟ,
ᱦᱩᱸ ᱟ ᱜᱟᱰᱟ ᱟ ᱜᱟᱰᱟ ᱫᱚ?
ᱜᱟᱰᱟ ᱦᱚᱸ ᱚᱱᱠᱟ ᱟᱞᱮ ᱥᱮᱜ ᱫᱚ ᱵᱟᱹᱱᱩᱜ ᱟᱠᱟᱫᱟ ᱱᱟᱹᱭ ᱢᱮᱱᱟᱜ ᱟᱠᱟᱫᱟ ᱟᱹᱰᱤ ᱥᱟᱺᱜᱤᱧ ᱧᱚᱜ ᱨᱮ ᱱᱟᱹᱭ ᱦᱚᱸ ᱢᱮᱱᱟᱜ ᱠᱟᱫᱟ ᱚᱱᱟ ᱠᱟᱵᱷᱤᱱᱟ ᱫᱟᱜ ᱫᱚ ᱜᱚᱝᱠᱮ ᱟᱞᱮ ᱫᱚ ᱵᱟᱝ ᱞᱮ ᱧᱟᱢᱟ᱾ ᱟᱨ ᱛᱤᱱ ᱛᱤᱱ ᱠᱤᱞᱳᱢᱤᱴᱟᱨ ᱥᱟᱹᱜᱤᱧ ᱨᱮ ᱚᱱᱟ ᱱᱟᱹᱭ ᱢᱮᱱᱟᱜ ᱟᱠᱟᱫᱟ᱾
ᱟᱪᱷᱟ ᱚᱱᱮ ᱥᱟᱺᱜᱤᱧ ᱧᱚᱜ ᱜᱮ᱾
ᱦᱩᱸ᱾
ᱟᱪᱪᱷᱟ ᱜᱚᱝᱠᱮ ᱦᱟᱸᱜ ᱟᱫᱚ ᱦᱟᱜ ᱟ ᱟᱯᱮ ᱥᱮᱜ ᱫᱚ ᱵᱤᱨ ᱵᱩᱨᱩ ᱠᱚ ᱢᱮᱱᱟᱜᱼᱟ ᱥᱮ ᱵᱟᱹᱱᱩᱜᱼᱟ?
ᱦᱮᱸ ᱟᱞᱮᱥᱮᱜ ᱫᱚ ᱰᱩᱝᱨᱤ ᱦᱮᱱᱟᱜ ᱟᱠᱟᱫᱟ ᱵᱤᱨ ᱠᱚᱫᱚ ᱵᱟᱝ ᱰᱩᱝᱨᱤ ᱦᱮᱱᱟᱜ ᱟᱠᱟᱫᱟ᱾
ᱟᱪᱪᱷᱟ ᱟᱪᱪᱷᱟ᱾
ᱚ ᱡᱟᱦᱟᱸ ᱨᱮᱫᱚ ᱟᱹᱠᱷᱮᱱ ᱫᱷᱤᱨᱤ ᱜᱮᱭᱟ ᱟᱨᱠᱤ ᱦᱮᱸᱥᱮ᱾
ᱟᱪᱪᱷᱟ ᱜᱚᱝᱠᱮ ᱛᱟᱦᱚᱞᱮ ᱫᱟᱠᱟ ᱠᱚᱯᱮ ᱫᱟᱠᱟ ᱠᱚᱯᱮ ᱤᱥᱤᱱ ᱤᱥᱤᱱᱟ ᱫᱟᱠᱟ ᱠᱚ ᱟᱫᱚ ᱦᱟᱜ ᱥᱟᱦᱟᱱ ᱠᱚᱛᱮ ᱯᱮ ᱤᱥᱤᱱᱟ ᱥᱮ ᱡᱟᱦᱟᱱᱟᱜ ᱮᱴᱟᱜ ᱛᱮ ᱟᱨᱚ?
ᱵᱟᱵᱟ ᱟᱞᱮ ᱥᱮᱜ ᱫᱚ ᱥᱟᱦᱟᱱ ᱛᱮᱜᱮ ᱟᱨᱠᱤ᱾ ᱥᱟᱦᱟᱱ ᱨᱮᱱᱟᱜ ᱚᱵᱷᱟᱵ ᱫᱚ ᱵᱟᱹᱱᱩᱜ ᱟᱠᱟᱫᱟ ᱥᱮ ᱪᱮ ᱚᱱᱟᱛᱮ ᱟᱨᱠᱤ ᱟᱞᱮ ᱥᱮᱜ ᱫᱚ ᱥᱟᱦᱟᱱ ᱛᱮᱜᱮ ᱤᱥᱤᱱ ᱵᱟᱲᱟᱭ ᱫᱚ ᱦᱩᱭᱩᱜ ᱠᱟᱱᱟ᱾ ᱟᱫᱚ ᱚᱱᱮ ᱚᱱᱠᱟ ᱚᱱᱮ ᱡᱟᱹᱯᱩᱫ ᱫᱤᱱ ᱜᱮ ᱠᱟᱹᱴᱤᱡ ᱚᱥᱩᱵᱤᱫᱟ ᱟᱨᱠᱤ ᱥᱟᱦᱟᱱ ᱠᱚ ᱞᱚᱦᱚᱫᱚᱜᱼᱟ ᱥᱮ᱾
ᱟᱫᱚ ᱜᱚᱝᱠᱮ ᱚᱱᱟ ᱠᱚᱫᱚ ᱦᱟᱸᱜ ᱵᱤᱨ ᱠᱚᱫᱚ ᱥᱩᱨ ᱨᱮ ᱥᱮ ᱰᱩᱝᱨᱤ ᱠᱷᱚᱱ ᱜᱮ ᱦᱟᱸᱜ?
ᱦᱩᱸ ᱰᱩᱝᱨᱤ ᱠᱷᱚᱱᱜᱮ ᱡᱚᱜᱟᱲ ᱵᱟᱲᱟ ᱦᱩᱭᱩᱜ ᱜᱮᱭᱟ ᱚᱱᱟ ᱠᱚᱫᱚ ᱟᱨ ᱡᱮ ᱡᱟᱨᱟᱜ ᱢᱟ ᱦᱮᱱᱟᱜ ᱜᱮ ᱡᱟᱭᱜᱟ ᱠᱚ ᱚᱱᱟ ᱠᱚᱨᱮᱱᱟᱜ ᱠᱚ ᱥᱟᱦᱟᱱ ᱠᱚ ᱛᱮᱜᱮ᱾ ᱦᱮᱸᱥᱮ ᱚᱱᱟ ᱠᱷᱚᱱ ᱥᱟᱦᱟᱱ ᱠᱚᱛᱮ ᱜᱮ ᱯᱟᱨᱚᱢ ᱵᱟᱲᱟᱭ ᱦᱩᱭᱩᱜ ᱠᱟᱱᱟ ᱟᱨ ᱜᱚᱝᱠᱟ ᱟᱯᱮ ᱥᱮᱜ ᱫᱚ ᱪᱮᱜ ᱞᱮᱠᱟ ᱵᱤᱨ ᱵᱩᱨᱩ ᱚᱠᱟ ᱞᱮᱠᱟ?
ᱦᱳᱭ ᱜᱚᱝᱠᱮ ᱟᱞᱮ ᱥᱮᱜ ᱫᱚ ᱦᱟᱸᱜ ᱵᱤᱨ ᱦᱚᱸ ᱢᱮᱱᱟᱜᱼᱟ ᱵᱩᱨᱩ ᱦᱚᱸ ᱢᱮᱱᱟᱜᱼᱟ᱾ ᱵᱩᱨᱩ ᱫᱚ ᱯᱟᱸᱪ ᱠᱤᱞᱳᱢᱤᱴᱟᱨ ᱥᱟᱺᱜᱤᱧ ᱟᱞᱮ ᱟᱛᱩ ᱠᱷᱚᱱ ᱫᱚ᱾ ᱟᱨ ᱵᱤᱨᱢᱟ ᱮᱠᱫᱚᱢ ᱥᱩᱨ ᱠᱷᱚᱱ ᱜᱮ ᱟᱛᱩ ᱢᱩᱪᱟᱹᱫ ᱥᱮ ᱵᱟᱲᱜᱮ ᱞᱟᱛᱟᱨ ᱠᱷᱚᱱ ᱜᱮ᱾ ᱦᱮᱸ ᱟᱫᱚ ᱦᱟᱜ ᱟᱞᱮ ᱫᱚᱦᱟᱸᱜ ᱚᱱᱠᱟ ᱛᱮᱫ ᱫᱚ ᱦᱟᱸᱜ ᱥᱟᱦᱟᱱ ᱠᱚᱛᱮ ᱥᱮ ᱟᱲᱟᱜ ᱥᱟᱠᱟᱢ ᱥᱟᱨᱡᱚᱢ ᱥᱟᱠᱟᱢ ᱵᱤᱨ ᱥᱟᱨᱡᱚᱢ ᱫᱟᱨᱮ ᱵᱤᱨ ᱠᱟᱱᱟ᱾ ᱥᱟᱨᱡᱚᱢ ᱫᱟᱨᱮ ᱨᱮᱱᱟᱜ ᱥᱟᱠᱟᱢ ᱛᱟᱨᱯᱚᱨ ᱟᱭᱢᱟ ᱞᱮᱠᱟᱱ ᱚᱸᱰᱮ ᱠᱷᱚᱱ ᱵᱤᱨ ᱠᱷᱚᱱ ᱞᱮ ᱛᱩᱞᱟᱹᱣ ᱜᱮᱭᱟ ᱡᱮᱢᱚᱱ ᱡᱚ ᱵᱤᱞᱤ ᱛᱟᱦᱮᱸ ᱠᱟᱱᱟ ᱛᱮᱨᱮᱞ ᱛᱟᱨᱩᱵ ᱵᱷᱩᱸᱰᱨᱩ ᱤᱱᱟᱹ ᱥᱟᱶᱛᱮ ᱡᱟᱦᱟᱸ ᱢᱟᱛᱠᱚᱢ ᱦᱮᱸ ᱠᱚᱩᱭᱰᱤ ᱮᱢᱟᱱ ᱠᱚ ᱞᱮ ᱛᱩᱢᱟᱹᱞ ᱜᱮᱭᱟ ᱟᱞᱮ ᱫᱚ᱾
ᱱᱮᱛᱟᱨ ᱫᱚ ᱩᱫ
ᱦᱳᱭ ᱜᱚᱝᱠᱮ ᱟᱫᱚᱢ ᱥᱟᱹᱨᱤᱜᱮ ᱩᱫ ᱠᱚ ᱧᱟᱢᱚᱜ ᱠᱟᱱᱟ ᱡᱟᱦᱟᱸ ᱯᱩᱴᱠᱟᱹ ᱩᱫ ᱠᱚ᱾ ᱟᱨ ᱩᱫ ᱠᱚᱦᱚᱸ ᱵᱤᱨ ᱠᱷᱚᱱ᱾ ᱟᱫᱚ ᱦᱟᱸᱜ ᱟᱯᱮ ᱥᱮᱫ ᱜᱮ ᱦᱟᱸᱜ ᱧᱟᱢᱚᱜ ᱠᱟᱱᱟ ᱥᱮ ᱵᱟᱝ?
ᱜᱚᱝᱠᱮ ᱟᱞᱮᱥᱮᱫ ᱢᱟ ᱚᱱᱠᱟ ᱢᱚᱱᱮ ᱵᱤᱨ ᱫᱚ ᱵᱟᱝ ᱠᱟᱱᱟ ᱩᱫ ᱠᱚᱫᱚ ᱚᱴᱮ ᱨᱮᱫᱚ ᱵᱟᱭ ᱦᱩᱭᱩᱜ ᱜᱮᱭᱟ᱾
ᱦᱩᱸ
ᱰᱩᱝᱨᱤ ᱰᱩᱝᱨᱤ ᱞᱟᱛᱟᱨ ᱨᱮ ᱢᱤᱫᱴᱟᱝ ᱡᱟᱭᱜᱟ ᱫᱚ ᱢᱮᱱᱟᱜᱼᱟ ᱰᱩᱝᱨᱤ ᱞᱟᱛᱟᱨ ᱞᱟᱛᱟᱨ ᱡᱟᱦᱟᱸᱭ ᱞᱟ ᱴᱟ ᱠᱚᱨᱮ ᱚᱱᱟ ᱠᱚᱨᱮ ᱢᱟᱱᱮ ᱡᱟᱦᱟᱸ ᱠᱚᱨᱮ ᱩᱫ ᱠᱚ ᱦᱩᱭ ᱵᱟᱲᱟᱜ ᱜᱮᱭᱟ ᱚᱱᱟ ᱩᱯᱩ ᱢᱟ ᱱᱤᱛ ᱱᱮᱛᱟᱨ ᱫᱚ ᱵᱟᱝ ᱦᱩᱭᱩᱜᱼᱟ ᱦᱮᱸ ᱥᱮ᱾
ᱚᱱᱟᱛᱮ ᱠᱟᱹᱴᱤᱡ ᱫᱮᱨᱤᱧᱚᱜᱚᱜᱼᱟ ᱟᱨᱠᱤ᱾
ᱦᱩᱸ ᱦᱩᱸ ᱦᱚᱭ ᱚᱱᱟ ᱜᱮ
ᱟᱪᱪᱷᱟ ᱜᱚᱝᱠᱮ ᱟᱫᱚ ᱦᱟᱸᱜ ᱤᱱᱟᱹ ᱪᱷᱟᱰᱟ ᱦᱟᱸᱜ ᱵᱩᱥᱩᱵ ᱩᱫ ᱠᱚᱫᱚ ᱦᱟᱸᱜ ᱵᱟᱝ ᱯᱮ ᱤᱭᱟᱹ
ᱩᱸ ᱦᱮᱸ ᱵᱩᱥᱩᱵ ᱩᱫ ᱠᱚᱫᱚ ᱟᱨᱠᱤ ᱧᱮᱞ ᱵᱟᱲᱟ ᱦᱩᱭ ᱠᱟᱱᱟ ᱠᱤᱱᱛᱩ ᱡᱚᱢ ᱵᱟᱲᱟ ᱫᱚ ᱜᱚᱝᱠᱮ ᱵᱟᱝ ᱦᱩᱭ ᱠᱟᱱᱟ ᱟᱨ ᱦᱮᱸ ᱥᱮ
ᱟᱪᱪᱷᱟ ᱟᱪᱪᱷᱟ
ᱮᱜ ᱪᱮᱫᱟᱜ ᱥᱮ ᱟᱞᱮ ᱟᱞᱮᱭᱟᱜ ᱵᱩᱥᱩᱵ ᱠᱚᱫᱚ ᱦᱮᱱᱟᱜ ᱜᱮᱭᱟ ᱥᱮ ᱥᱮᱭᱟ ᱫᱚ ᱥᱮᱭᱟ ᱟᱠᱟᱱ ᱜᱮᱭᱟ ᱦᱩᱭᱩᱜ ᱜᱮᱭᱟ᱾ ᱡᱚᱢ ᱵᱟᱲᱟ ᱜᱮ ᱵᱟᱝ ᱦᱩᱭ ᱠᱟᱱᱟ᱾
ᱜᱚᱝᱠᱮ ᱵᱷᱟᱜᱤ ᱜᱮ ᱥᱤᱵᱤᱞᱟ ᱚᱱᱟ ᱦᱚᱸ ᱟᱹᱰᱤ ᱴᱮᱥᱴ ᱜᱮ ᱟᱨᱠᱤ ᱦᱟᱜ ᱡᱚᱢ ᱵᱟᱲᱟ ᱫᱚ ᱦᱩᱭ ᱠᱟᱱᱟ᱾ ᱦᱳᱭ ᱜᱚᱝᱠᱮ ᱮᱠᱫᱚᱢ ᱥᱟᱹᱨᱤ ᱜᱮ ᱡᱚᱢ ᱦᱩᱭᱩ ᱠᱟᱱᱟ ᱚᱱᱟ ᱩᱫ ᱫᱚ ᱟᱹᱰᱤ ᱥᱤᱵᱤᱞᱟ ᱚᱱᱟ ᱦᱚᱸ᱾
ᱟᱪᱪᱷᱟ ᱟᱪᱪᱷᱟ ᱚᱱᱟ ᱫᱚ ᱡᱚᱢ ᱵᱟᱲᱟ ᱵᱟᱝ ᱦᱩᱭ ᱠᱟᱱᱟ ᱛᱚ ᱟᱨᱠᱤ ᱟᱡᱚᱢ ᱫᱚᱞᱤᱧ ᱟᱡᱚᱢ ᱵᱟᱲᱟ ᱠᱟᱜ ᱠᱚᱣᱟ ᱜᱚᱝᱠᱮ ᱡᱮ ᱚᱱᱟ ᱦᱚᱸ ᱠᱚ ᱡᱚᱢᱟ ᱟᱫᱚ ᱡᱚᱢ ᱵᱟᱲᱟ ᱜᱮ ᱵᱟᱝ ᱦᱩᱭᱩ ᱠᱟᱱᱟ ᱱᱮ ᱦᱚᱲ ᱫᱚ᱾
ᱦᱩᱸ ᱦᱩᱸ ᱵᱟᱝ ᱜᱟᱝᱠᱮ ᱥᱟᱹᱨᱤᱜᱮ ᱟᱹᱰᱤ ᱥᱤᱵᱤᱞᱟ ᱚᱱᱟ ᱦᱚᱸ᱾ ᱟᱨ ᱤᱱᱟᱹ ᱥᱟᱣᱛᱮ ᱫᱟᱜ ᱢᱟᱹᱰᱤ ᱩᱫ ᱠᱚ ᱡᱚᱢ ᱵᱟᱲᱟ ᱠᱟᱫᱟ ᱯᱮ ᱚᱱᱮ ᱵᱩᱞᱩ ᱵᱩᱱᱩᱢ ᱰᱷᱤᱯ ᱠᱚᱨᱮ ᱡᱟᱦᱟ ᱚᱢᱚᱱᱚ ᱫᱚ?
ᱚ ᱟᱪᱪᱷᱟ ᱟᱪᱪᱷᱟ
ᱠᱟᱹᱴᱤᱡ ᱠᱟᱹᱴᱤᱡ ᱦᱚᱯᱚᱱ ᱦᱚᱯᱚᱱ᱾
ᱚᱱᱟ ᱫᱚ ᱢᱩ ᱢᱚᱛᱤᱪᱩᱴᱩ ᱥᱮ ᱪᱮᱫ ᱩᱫ ᱠᱚ ᱢᱮᱛᱟᱜ ᱠᱟᱱᱟ?
ᱢᱩᱪᱤ ᱪᱷᱩᱨᱤ ᱩᱫ ᱜᱚᱝᱠᱮ ᱚᱱᱮ ᱢᱩᱪᱤᱠᱟᱴᱟ ᱩᱫ᱾ ᱦᱮᱸ ᱚᱱᱟ ᱚᱱᱟ ᱩᱫ ᱫᱚ ᱜᱚᱝᱠᱮ ᱟᱞᱮᱥᱮᱫ ᱫᱚ ᱦᱮ ᱚᱱᱟ ᱩᱫ ᱫᱚ ᱦᱩᱭᱩᱜ ᱜᱮᱭᱟ᱾ ᱦᱮᱸ ᱥᱮ ᱚᱱᱟ ᱫᱚ ᱦᱟᱜ ᱟᱲᱮ ᱠᱚᱨᱮ ᱦᱩᱭᱩᱜ ᱜᱮᱭᱟ ᱠᱷᱮᱛ ᱟᱲᱮ ᱠᱚᱨᱮ ᱵᱩᱱᱩᱢ ᱫᱷᱟᱨᱮ ᱠᱚᱨᱮ ᱚᱱᱟ ᱠᱚᱨᱮ ᱦᱩᱭᱩᱜ ᱜᱮᱭᱟ ᱚᱱᱟ ᱠᱚᱫᱚ ᱵᱚᱨᱚᱱ ᱜᱚᱝᱠᱮ ᱡᱚᱢ ᱵᱟᱲᱟ ᱦᱩᱭ ᱠᱟᱱᱟ ᱵᱟᱝ ᱫᱚ ᱵᱟᱝ ᱢᱳᱴᱟᱢᱩᱴᱤ᱾ ᱟᱫᱚ ᱜᱚᱢᱠᱮ ᱚᱱᱟ ᱫᱚ ᱪᱤᱠᱟᱱᱟ ᱩᱛᱩ ᱨᱮᱢ ᱜᱟᱱ ᱫᱟᱲᱮᱭᱟᱜ ᱠᱷᱟᱱ ᱥᱮ ᱚᱱᱟ ᱥᱤᱵᱤᱞ ᱜᱮᱭᱟ᱾
ᱦᱮᱸ ᱜᱚᱝᱠᱮ ᱟᱫᱚ ᱚᱱᱟ ᱩᱠᱩᱫᱚ ᱟᱨᱚ ᱞᱟᱫ ᱠᱚᱨᱮ ᱟᱹᱰᱤ ᱥᱤᱵᱤᱞᱟ᱾ ᱞᱟᱫ ᱠᱚᱨᱮ ᱦᱟᱸᱜ᱾
ᱦᱩᱸ ᱦᱮᱸ ᱟᱫᱚ ᱚᱱᱟ ᱫᱚ ᱜᱚᱝᱠᱮ ᱚᱱᱟ ᱫᱚ ᱤᱥᱤᱱ ᱠᱚ ᱠᱟᱹᱴᱤᱡ ᱵᱟᱲᱟᱭ ᱞᱟᱜᱟᱜᱼᱟ ᱟᱨᱠᱤ ᱱᱤᱭᱟᱹ ᱟᱜ᱾ ᱱᱤᱱᱟᱹᱜ ᱴᱮᱥᱮᱱ ᱱᱤᱱᱟᱹᱜ ᱵᱩᱞᱩᱝ ᱮᱢᱟᱜ ᱠᱷᱟᱱ ᱠᱷᱟᱨᱟ ᱫᱟᱲᱮᱭᱟᱜᱼᱟ ᱥᱮ ᱪᱤᱠᱟᱹ ᱫᱟᱲᱮᱭᱟᱜᱼᱟ᱾ ᱚᱱᱟ ᱦᱚᱸ ᱠᱟᱹᱴᱤᱡ ᱵᱟᱲᱟᱭ ᱠᱟᱱᱟ ᱦᱮᱸᱥᱮ᱾ ᱚᱱᱟ ᱠᱚ ᱡᱩᱫᱤ ᱵᱟᱝ ᱵᱟᱲᱟᱭ ᱛᱷᱟᱱᱼᱼ